ᱦᱮᱞᱳ ᱚᱸᱠᱮ
ᱡᱚᱦᱟᱨ ᱜᱮ ᱟᱹᱞᱤᱧᱟᱜ ᱟᱲᱟᱝ ᱠᱚ ᱱᱟᱯᱟᱭ ᱜᱮ ᱟᱸᱡᱚᱢᱚᱜᱼᱱᱟ
ᱦᱮᱸ ᱟᱸ ᱟᱨ ᱤᱹᱧᱟᱜ
ᱟᱢᱟᱜ ᱦᱚᱸ ᱱᱤᱛ ᱦᱵᱤᱡ ᱫᱚ ᱱᱟᱯᱟᱭ ᱜᱮ ᱟᱸᱡᱚᱢᱚᱜ ᱠᱟᱱᱟ
ᱟᱪᱷᱟ ᱪᱮᱫ ᱴᱚᱯᱤᱠ ᱤᱫᱤ ᱠᱟᱛᱮ ᱞᱟᱝ ᱰᱤᱥᱠᱟᱥᱟ
ᱚᱸ ᱱᱮᱛᱟᱨ ᱫᱚ ᱮᱥ ᱩᱞ ᱵᱤᱞᱤ ᱠᱚᱦᱚᱸ ᱟᱹᱰᱤ ᱡᱟᱹᱥᱛᱤ ᱜᱮ ᱵᱤᱞᱤᱜ ᱠᱟᱱᱟ ᱟᱞᱮᱥᱮᱫ ᱚᱱᱟ ᱡᱟᱦᱟᱱᱟᱜ ᱜᱮ ᱡᱚᱢ ᱵᱟᱨᱮ ᱛᱮᱜᱮ ᱩᱞ ᱵᱤᱞᱤ ᱥᱚ ᱵᱤᱞᱤ ᱠᱚ ᱛᱳ ᱚᱱᱟ ᱵᱟᱨᱮ ᱛᱮᱜᱮ ᱞᱝ ᱰᱤᱥᱠᱟᱥ ᱞᱮᱠᱷᱟᱡ ᱜᱮ ᱢᱚᱸᱡᱽ ᱦᱩᱭᱩᱜᱼᱟᱥ ᱪᱮᱫ ᱮᱢ ᱢᱮᱱᱫᱟ?
ᱟ. ᱧ ᱦᱮᱸ ᱟᱨ ᱥᱟᱶᱛᱮ ᱱᱚᱣᱟᱨᱮ ᱵᱟᱹᱱᱤᱡᱽ ᱵᱮ ᱵᱮᱯᱟᱨ ᱨᱮᱭᱟᱜ ᱞᱟᱝ ᱡᱩᱲᱟᱹᱣᱟ ᱠᱟᱨᱚᱱ ᱡᱚᱢ ᱥᱩᱢᱩᱝ ᱛᱮᱫᱚ ᱵᱟᱝ ᱱᱚᱣᱟ ᱨᱮ ᱟᱭ ᱦᱚᱸ ᱫᱚᱨᱠᱟᱨ ᱠᱟᱱᱟ ᱠᱚᱱ ᱱᱤᱛᱚᱝ ᱫᱚ ᱞᱟᱡ ᱵᱤᱭᱳᱜ ᱫᱚ ᱩᱞ ᱵᱤᱞᱤ ᱥᱩᱢᱩᱝ ᱛᱮᱫᱚ ᱵᱟᱝ ᱟᱨᱦᱚᱸ ᱫᱚᱨᱠᱟᱨ ᱟ ᱡᱚᱢ ᱞᱟᱹᱜᱤᱫ ᱛᱮᱫᱚ ᱚᱱᱟ ᱠᱚ ᱠᱤ ᱚᱱᱟ ᱦᱮᱸ ᱟᱨ ᱚᱱᱟ ᱠᱚ ᱠᱤᱨᱤᱧ ᱞᱟᱹᱜᱤᱫ ᱛᱮ ᱠᱟᱹᱣᱰᱤ ᱫᱚᱨᱠᱟᱨᱚᱜ ᱠᱟᱱᱟ
ᱦᱮᱸ ᱚᱱᱟ ᱠᱟᱱ ᱜᱮᱭᱟ ᱟᱨ ᱠᱟᱹᱣᱰᱤ ᱤᱧ ᱞᱟᱹᱜᱤᱫ ᱛᱮ ᱵᱩᱫᱽᱫᱷᱤ ᱫᱚᱨᱠᱟᱨ ᱠᱟᱱᱟ ᱥᱮᱢ ᱢᱮᱱ ᱠᱮ ᱟᱭᱢᱟ ᱰᱷᱮᱨ ᱚᱱᱠᱟ ᱫᱚᱨᱠᱟᱨᱚᱜᱼᱟ ᱛᱚᱢ ᱧᱮᱞ ᱞᱮᱠᱟ ᱡᱚᱛᱚ ᱜᱮ ᱢᱤᱞᱟᱹᱣ ᱢᱮᱱᱟᱜ ᱠᱟᱫᱟ ᱡᱮ ᱡᱚᱛᱚᱣᱟᱜ ᱦᱟᱱᱟ ᱱᱚᱣᱟ ᱪᱮᱫ ᱠᱚᱪᱚᱝ ᱚᱱᱠᱟᱜᱮ ᱟᱫᱚ ᱡᱚᱛᱚᱣᱟᱜ ᱥᱚᱸᱜᱮ ᱛᱮᱜᱮ ᱞᱟᱝ ᱜᱟᱞᱢᱟᱨᱟᱣ ᱤᱫᱤᱭᱟᱜ ᱵᱟᱹᱭ ᱵᱟᱹᱭᱛᱮ ᱪᱮᱫ ᱞᱮᱠᱟ ᱫᱟᱜ ᱡᱟᱹᱲᱤ ᱠᱚ ᱩᱩᱩ ᱪᱮᱫ ᱞᱮᱠᱟᱭ ᱫᱟᱜ ᱡᱟᱹᱲᱤᱭ ᱫᱟ
ᱦᱮᱸ ᱵᱮᱥ ᱜᱮ ᱫᱟᱜ ᱡᱟᱹᱲᱤᱭ ᱫᱟ ᱢᱟᱱᱮ ᱱᱤᱛᱚᱝ ᱫᱚ ᱠᱷᱩᱵ ᱜᱚᱨᱚᱢ ᱠᱟᱱᱟ ᱟᱹᱟᱹᱟᱹ ᱵᱮᱥᱤ ᱫᱚ ᱵᱟᱭ ᱥᱤᱛᱩᱝ ᱟᱠᱟᱜ ᱟ ᱨᱤᱢᱤᱞ ᱥᱤᱛᱩᱝ ᱨᱤᱢᱤᱞ ᱥᱤᱛᱩᱝ
ᱦᱮᱸ ᱟᱞᱮ ᱥᱮᱫ ᱡᱚᱠᱷᱚᱱᱮᱢ ᱧᱮᱞᱟ ᱟᱞᱮ ᱥᱮᱫ ᱦᱚᱸ ᱚᱱᱠᱟᱜᱮ ᱨᱤᱢᱤᱞ ᱥᱤᱛᱩᱝ ᱨᱤᱢᱤᱞ ᱥᱤᱛᱩᱝ ᱜᱮ ᱟᱨ ᱦᱚᱞᱟ ᱢᱟᱱᱫᱷᱮᱨ ᱧᱚᱜ ᱛᱷᱚᱲᱟ ᱫᱟᱜ ᱧᱚᱜ ᱠᱮᱫᱟ ᱡᱟᱹᱥᱛᱤ ᱜᱮ ᱢᱮᱱ ᱠᱮᱭᱟᱢ ᱛᱷᱚᱲᱟ ᱦᱩᱰᱩᱨ ᱵᱤᱡᱞᱤ ᱟᱛᱮ ᱨᱟᱸᱜᱟᱣ ᱮ ᱫᱟᱜ ᱠᱮᱫᱟᱭ ᱤᱱᱟᱹ ᱵᱟᱫᱽ ᱫᱚ ᱦᱟᱸᱜ ᱱᱚᱜᱼᱚᱭ ᱠᱷᱟᱹᱞᱤ ᱵᱟᱭ ᱫᱟᱜ ᱠᱟᱫᱟ ᱟᱹᱰᱤᱸ ᱨᱟᱸᱜᱟᱣ ᱫᱚ ᱠᱷᱟᱹᱞᱤ ᱦᱩᱰᱩᱨ ᱦᱚᱭ ᱛᱮᱜᱤ ᱯᱟᱨᱚᱢ ᱠᱟᱜᱼᱟ ᱟᱞᱮ ᱥᱮᱫ ᱫᱚ ᱟᱨ ᱛᱚᱵᱮ ᱟᱯᱮ ᱥᱮᱫ ᱪᱮᱫ ᱞᱮᱠᱟ ᱩᱞ ᱠᱚ ᱵᱤᱞᱤᱜ ᱠᱟᱱ ᱛᱟᱯᱮᱭᱟ ᱥᱮ ᱵᱟᱝ?
ᱵᱟᱝ ᱪᱟᱵᱟ ᱟᱠᱟᱱ ᱛᱟᱞᱮᱭᱟ ᱟᱞᱮ ᱥᱮᱫ
ᱱᱮᱥ ᱫᱚ ᱠᱚᱢ ᱜᱮ ᱡᱚ ᱠᱟᱱᱟ
ᱟᱯᱮᱭᱟᱜ ᱢᱮᱱᱟᱜ ᱟ ᱥᱮ ᱵᱟᱝ?
ᱵᱟᱝ ᱵᱟᱪᱩᱜ ᱟᱱᱤᱧ
ᱟᱪᱷᱟ ᱟᱯᱮᱭᱟᱜ ᱫᱚ ᱵᱟᱹᱱᱩᱜᱼᱟ?
ᱵᱟᱸᱜ
ᱟᱪᱷᱟ ᱢᱟ ᱱᱚᱛᱮ ᱪᱤᱠᱟ. ᱭᱟᱢ ᱮᱸᱛᱮ ᱫᱚᱦᱟᱸ ᱱᱮᱛᱟᱨ
ᱠᱷᱩᱵ ᱠᱚᱢ ᱜᱮ ᱠᱷᱩᱵ ᱠᱚᱢ ᱜᱮ ᱢᱮᱱᱟᱜᱼᱟ ᱤᱧ ᱩᱭᱦᱟᱹᱨᱟᱹᱧ ᱜᱤᱫᱽᱨᱟᱹ ᱚᱠᱛᱚ ᱨᱮ ᱦᱚᱲ ᱠᱚᱣᱟᱜ ᱫᱟᱨᱮ ᱨᱮ ᱪᱟᱞᱟᱣ ᱠᱟᱛᱮᱜ ᱫᱟᱜ ᱡᱟᱹᱯᱩᱫᱽ ᱮ ᱨᱮᱦᱚᱸᱭ ᱪᱟᱛᱚᱢ ᱠᱟᱛᱮᱜ ᱞᱮ ᱛᱤᱸᱜᱩ ᱠᱚᱜ ᱠᱟᱱ ᱛᱟᱦᱮᱸᱫ ᱟᱠᱚᱣᱟᱜ ᱩᱞ ᱫᱟᱨᱮ ᱦᱚᱨᱚᱜᱟᱜ ᱠᱟᱱᱟ ᱮᱵᱟᱨ ᱩᱱᱠᱩ ᱮᱢᱚᱜ ᱟᱠᱚ ᱟᱨ ᱵᱟᱠᱚ ᱮᱢᱚᱜ ᱚᱱᱟ ᱫᱚ ᱠᱚᱭ ᱫᱚ ᱠᱷᱩᱵ ᱠᱚᱢ ᱜᱮ ᱢᱮᱱᱠᱷᱟᱱ ᱡᱚᱠᱷᱚᱱ ᱦᱚᱭ ᱫᱟᱜᱟᱭ ᱩᱱᱫᱚᱭ ᱧᱩᱨᱩᱜ ᱟᱥᱮ ᱟᱫᱚ ᱢᱟᱱᱮ ᱨᱮᱯᱮᱡ ᱟᱛᱮ ᱩᱞ ᱦᱟᱞᱟᱝ ᱚᱱᱟ ᱢᱤᱫ ᱴᱮᱱ ᱜᱤᱫᱽᱨᱟᱹ ᱵᱮᱲᱟ ᱨᱮᱭᱟᱜ ᱩᱸᱜ ᱩᱱᱩᱭᱦᱟᱹᱨ ᱠᱚ ᱟᱹᱰᱤ ᱢᱚᱸᱡᱽ ᱛᱟᱦᱮᱸ ᱠᱟᱱᱟ ᱱᱤᱛᱚᱜ ᱫᱚ ᱥᱮᱨᱚᱠᱚᱢ ᱫᱚ ᱵᱟᱝ ᱪᱟᱞᱟᱣ ᱦᱩᱭᱩᱜ ᱠᱟᱱᱟ
ᱦᱸᱻ ᱜᱤᱫᱽᱨᱟᱹ ᱵᱮᱲᱟ ᱨᱮᱫᱚ ᱚᱱᱠᱟᱜᱮ ᱡᱟᱦᱟᱸ ᱥᱮᱫ ᱜᱮ ᱫᱟᱹᱲ ᱵᱟᱲᱟᱭ ᱢᱮ ᱠᱟᱹᱴᱤᱡ ᱠᱟᱹᱴᱤᱡ ᱡᱤᱱᱤᱥ ᱢᱮᱱᱠᱮᱭᱟᱢ ᱩᱞ ᱦᱟᱞᱟᱝ ᱛᱟᱞᱮ ᱵᱟᱹᱛᱤ ᱡᱚᱢ ᱠᱚ ᱥᱚ ᱵᱤᱞᱤ ᱦᱟᱱᱛᱮ ᱱᱷᱟᱛᱮ ᱟᱨ ᱱᱮᱛᱟᱨ ᱠᱟᱛᱮ ᱞᱟᱹᱴᱩ ᱵᱟᱲᱟ ᱦᱩᱭᱮᱱᱛᱮ ᱵᱚᱞᱮ ᱱᱮᱛᱟᱨ
ᱦᱮᱸ ᱤᱧᱤᱧ ᱫᱤᱥᱟᱹᱭᱟ ᱤᱭᱟᱹ ᱦᱚᱸ ᱛᱤᱨᱤᱞ ᱵᱟᱹᱛᱤ ᱦᱚᱸ ᱡᱚᱠᱷᱚᱱ ᱜᱤᱫᱽᱨᱟᱹᱧ ᱛᱟᱦᱮᱸ ᱠᱟᱱᱟ ᱟᱞᱮ ᱢᱤᱫᱴᱮᱱ ᱟᱞᱮ ᱚᱱᱛᱮ ᱨᱮᱜᱮ ᱦᱸᱻ ᱛᱤᱨᱤᱞ ᱫᱟᱨᱮ ᱛᱟᱦᱮᱸ ᱠᱟᱱᱟ ᱟᱫᱚ ᱚᱱᱟᱨᱮ ᱫᱮᱡ ᱠᱟᱛᱮᱫ ᱡᱚᱛ ᱟᱰᱤ ᱜᱤᱫᱽᱨᱟᱹ ᱢᱟᱱᱮ ᱟᱹᱰᱤ ᱦᱚᱲ ᱟᱹᱰᱤ ᱥᱟᱸᱜᱮ ᱞᱮ ᱛᱟᱦᱮᱸ ᱠᱟᱱᱟ ᱢᱚᱴᱟᱢᱩᱴᱤ ᱯᱟᱸᱪ ᱪᱷᱚ ᱡᱚᱱ ᱤᱭᱟᱹ ᱮᱻ ᱛᱤᱨᱤᱞ ᱜᱚᱫ ᱢᱮ ᱟᱨ ᱥᱮᱱ ᱠᱟᱛᱮ ᱛᱮ ᱚᱱᱟ ᱯᱩᱠᱷᱨᱤ ᱨᱮᱭᱟᱜ ᱡᱟᱦᱟᱸ ᱫᱷᱤᱨᱤ ᱵᱟᱝ ᱛᱟᱦᱮᱱᱟ ᱚᱱᱟᱨᱮ ᱫᱚᱢᱮᱞᱮ ᱜᱷᱟᱥᱟᱣᱮᱫ ᱠᱟᱱ ᱛᱟᱦᱮᱸᱫ ᱱᱤᱛᱚᱝ ᱡᱟᱦᱟᱸᱞᱮᱠᱟ ᱡᱚᱢᱟᱜ ᱠᱚ ᱥᱟᱥᱛᱟ ᱧᱟᱢᱚᱜ ᱠᱟᱱᱟ ᱥᱮ ᱠᱚᱭ ᱥᱟᱶᱛᱮ ᱚᱲᱟᱜ ᱨᱮ ᱯᱩᱭᱥᱟᱹ ᱧᱟᱢᱚᱜ ᱠᱟᱱᱟ ᱩᱱ ᱚᱠᱛᱚ ᱫᱚ ᱵᱟᱝ ᱧᱟᱢᱚᱜ ᱠᱟᱱ ᱛᱟᱦᱮᱸᱫ ᱟᱫᱚ ᱚᱱᱟ ᱡᱚᱢᱮᱫ ᱛᱟᱦᱮᱸᱫ ᱡᱟᱨ ᱡᱚᱱᱱᱮ ᱦᱚᱲᱢᱚ ᱦᱚᱸ ᱴᱷᱤᱠ ᱜᱮᱭᱟ᱾ ᱢᱮᱱᱠᱷᱟᱱ ᱱᱤᱛᱚᱝ ᱫᱚ ᱚᱱᱮ ᱡᱚᱢᱟᱜ ᱠᱚᱵᱚᱱ ᱡᱚᱢᱮᱫᱼᱟ ᱦᱩᱭ ᱫᱟᱲᱮᱭᱟᱜᱼᱟ ᱚᱱᱟ᱾ ᱠᱷᱟᱹᱛᱤᱨ ᱛᱮ ᱱᱟᱱᱟᱱ ᱨᱚᱠᱚᱢ ᱨᱳᱜᱽ ᱦᱤᱡᱩᱜ ᱠᱟᱱᱟ᱾ ᱛᱟᱦᱚᱞᱮ ᱮ ᱛᱤᱱ ᱡᱚᱠᱷᱚᱱ ᱛᱤᱨᱤᱞ ᱡᱮᱢᱚᱱ ᱱᱚᱣᱟ ᱩᱞ ᱡᱚᱠᱷᱚᱱ ᱩᱞ ᱛᱤᱨᱤᱞ ᱡᱚᱠᱷ ᱠᱷᱚᱱ ᱛᱤᱨᱤᱞ ᱠᱷᱤᱡᱩᱨ ᱡᱚᱠᱷᱚᱱ ᱠᱷᱤᱡᱩᱨ ᱦᱚᱛᱚ ᱥᱮᱛᱟᱜ ᱨᱮᱢ ᱪᱟᱞᱟᱣᱮᱱᱟ ᱚᱱᱟ ᱫᱚ ᱤᱭᱟᱹ ᱪᱮᱫ ᱠᱚ ᱞᱟᱹᱭᱟ ᱫᱟᱹᱛᱟᱹᱱᱤ ᱫᱟᱹᱛᱟᱹᱱᱤ ᱛᱮ ᱚᱠᱟ ᱠᱚᱨᱮ ᱠᱷᱤᱡᱩᱨ ᱫᱟᱨᱮ ᱢᱮᱱᱟᱜᱼᱟ ᱥᱮᱛᱟᱜ ᱨᱮᱢ ᱪᱟᱞᱟᱜ ᱠᱟᱱᱟ ᱟᱨᱢ ᱦᱟᱞᱟᱝ ᱮᱼᱟ ᱠᱤᱢᱵᱟ ᱚᱱᱟ ᱥᱮ ᱛᱟᱜ ᱱᱤᱛᱚᱝ ᱫᱚ ᱩᱫ ᱧᱟᱢᱚᱜ ᱟ ᱛᱚ ᱴᱟᱺᱰᱤ ᱨᱮ ᱠᱷᱮᱛ ᱠᱚᱨᱮ ᱟᱫᱚ ᱩᱫ ᱦᱟᱞᱟᱝ ᱩᱫ ᱦᱟᱞᱟᱝ ᱦᱟᱞᱟᱝ ᱛᱮᱢ ᱪᱟᱞᱟᱜᱼᱟ ᱚᱱᱟ ᱯᱚᱨᱮ ᱮᱸ ᱩᱫ ᱠᱚᱢ ᱦᱟᱞᱟᱝ ᱤᱫᱤᱭᱟ ᱟᱨᱦᱚᱸ ᱤᱭᱟᱹ ᱠᱚᱦᱚᱸ ᱠᱷᱤᱡᱩᱨ ᱠᱚᱦᱚᱸ ᱦᱟᱞᱟᱝ ᱛᱟᱨᱟᱭ ᱢᱮ᱾ ᱱᱤᱛᱚᱝ ᱫᱚ ᱥᱮᱨᱚᱠᱚᱢ ᱫᱚ ᱵᱟᱠᱚ ᱪᱟᱞᱟᱜ ᱠᱟᱱᱟ᱾ ᱟᱨ ᱱᱚᱛᱮ ᱫᱚ ᱠᱚᱢ ᱜᱚᱫ ᱟᱠᱟᱱᱟ ᱜᱤᱫᱽᱨᱟᱹ ᱠᱚ ᱱᱮᱛᱟᱨ ᱫᱚ ᱴᱤᱵᱷᱤ ᱢᱵᱟᱭᱤᱞ ᱛᱮ ᱫᱚᱢᱮ ᱠᱚ ᱵᱷᱩᱞᱟ ᱡᱚᱝ ᱠᱟᱱᱟ ᱵᱟᱠᱷᱟᱱ ᱩᱱᱫᱤᱱ ᱫᱚ ᱩᱱᱫᱤᱱ ᱫᱚ ᱚᱱᱟ ᱦᱟᱞᱟᱢ ᱦᱟᱞᱟᱝ ᱟᱹᱜᱩ ᱠᱮᱜᱼᱟ ᱚᱱᱟ ᱠᱚ ᱵᱟᱢ ᱡᱚᱢ ᱠᱟᱜ ᱟᱵᱟᱨ ᱛᱤᱠᱤᱱ ᱵᱮᱲᱟ ᱡᱟᱦᱟᱸᱭᱟᱜ ᱩᱞ ᱫᱟᱨᱮ ᱨᱮᱜᱮ ᱚᱱᱟ ᱫᱩᱲᱩᱵ ᱠᱚᱜ ᱢᱮ ᱡᱟᱦᱟᱸ ᱛᱤᱱ ᱨᱮᱜᱮ ᱦᱟᱸᱜ ᱚᱱᱮ ᱡᱟᱦᱟᱸᱭ ᱩᱞ ᱫᱟᱨᱮ ᱨᱮᱫᱚ ᱵᱟᱝ ᱢᱟᱱᱮ ᱡᱚᱡᱚ ᱩᱞ ᱫᱚ ᱵᱟᱝ ᱠᱟᱹᱴᱤᱡ ᱦᱮᱲᱮᱢ ᱠᱚᱜᱼᱟ ᱛᱚ᱾ ᱚᱱᱟ ᱵᱮᱨᱮᱞ ᱨᱮ ᱡᱟᱦᱟᱸ ᱦᱮᱲᱮᱢ ᱦᱮᱲᱮᱢ ᱥᱤᱵᱤᱞᱟ ᱩᱱᱠᱩᱣᱟᱜ ᱩᱞ ᱵᱩᱴᱟᱹᱨ ᱨᱮ ᱟᱫᱚ ᱩᱱᱠᱩ ᱦᱚᱸ ᱯᱟᱨᱠᱚᱢ ᱠᱚᱭᱫᱤᱠᱟ ᱟᱨ ᱚᱸᱰᱮ ᱠᱮ ᱥᱤᱨ ᱢᱟᱨᱥᱟᱞ ᱛᱚᱠᱚ ᱛᱟᱦᱮᱱᱟ ᱢᱟᱱᱮ ᱜᱚᱴᱟ ᱛᱮᱠᱤᱱ ᱵᱷᱳᱨ᱾ ᱟᱫᱚ ᱠᱚ ᱡᱩᱫᱤ ᱡᱟᱦᱟᱸᱭ ᱡᱚᱢ ᱥᱟᱱᱟ ᱠᱚᱣᱟ ᱢᱮᱱᱟ ᱠᱚ ᱫᱮᱥᱮ ᱵᱟᱨᱭᱟ ᱜᱟᱱ ᱩᱞ ᱟᱨ ᱛᱤᱭᱳᱜ ᱠᱟᱛᱮ ᱟᱫᱚ ᱩᱱᱤ ᱵᱟᱨᱭᱟ ᱜᱟᱱ ᱦᱚᱲ ᱫᱚ ᱚᱱᱟ ᱵᱟᱨᱭᱟ ᱫᱚ ᱵᱟᱭ ᱛᱤᱭᱳᱜ ᱜᱮᱭᱟ᱾ ᱫᱚᱥ ᱯᱚᱱᱨᱚᱚᱴᱤ ᱛᱤᱭᱳᱜᱜᱟ ᱥᱟᱶᱛᱮ ᱚᱸᱰᱮ ᱡᱟᱦᱟᱸ ᱛᱤᱱᱟᱹᱜ ᱠᱚ ᱛᱟᱦᱮᱱᱟ ᱢᱮᱱᱮ ᱢᱤᱫᱴᱮᱱ ᱵᱟᱨᱭᱟ ᱠᱟᱛᱮ ᱚᱱᱟ ᱡᱚ ᱡᱚᱢ ᱢᱟᱱᱮ ᱢᱚᱪᱟ ᱪᱚᱢ ᱠᱚᱨᱚᱪ ᱡᱚᱢ ᱦᱩᱭᱩᱜ ᱠᱟᱱ ᱛᱟᱦᱮᱸᱱ᱾
ᱦᱮᱸ ᱚᱱᱠᱟ ᱠᱟᱱ ᱜᱮᱭᱟ ᱟᱨ ᱟᱞᱮ ᱥᱮᱫ ᱛᱮᱫ ᱦᱚᱸ ᱚᱱᱠᱟᱜᱮ ᱟᱹᱰᱤ ᱡᱟᱹᱥᱛᱤ ᱜᱮ ᱚᱱᱟ ᱩᱞ ᱫᱟᱨᱮ ᱞᱟᱛᱟᱨ ᱠᱚᱨᱮ ᱠᱚ ᱫᱩᱲᱩᱵ ᱵᱟᱲᱟ ᱠᱚᱜᱼᱟ ᱡᱚᱠᱷᱚᱱ ᱜᱮ ᱦᱟᱸᱜ ᱩᱞ ᱧᱩᱨᱦᱩᱜᱼᱟ ᱛᱚᱠᱷᱚᱱ ᱜᱮ ᱦᱟᱞᱟᱝᱜᱟ ᱟᱨ ᱠᱚ ᱡᱚᱢᱟ᱾ ᱟᱨ ᱚᱱᱟ ᱦᱚᱸ ᱢᱤᱫᱴᱮᱱ ᱥᱚᱢᱚᱭᱤᱧ ᱫᱤᱥᱟᱹᱭᱮᱫᱟ ᱡᱮ ᱟᱞᱮ ᱥᱚᱢᱚᱭ ᱨᱮ ᱩᱞ ᱞᱟᱜ ᱞᱮ ᱪᱟᱞᱟᱜ ᱠᱟᱱ ᱛᱟᱦᱮᱱᱟ ᱟᱫᱚ ᱚᱱᱟ ᱫᱷᱤᱼᱼ ᱫᱷᱤᱨᱤ ᱠᱚ ᱪᱟᱯᱟᱫᱮᱜ ᱠᱟᱱ ᱛᱟᱦᱮᱱᱟ ᱟᱫᱚ ᱫᱷᱤᱨᱤ ᱥᱮ ᱡᱟᱦᱱᱟᱜ ᱜᱮ ᱚᱱᱠᱟᱱᱟᱜ ᱵᱚᱞᱮ ᱡᱮᱢᱚᱱ ᱦᱚᱲ ᱠᱚ ᱵᱟᱠᱚ ᱵᱟᱡᱟᱜᱼᱟ ᱛᱚ ᱟᱫᱷᱟᱜ ᱠᱟᱱ ᱛᱟᱦᱮᱱᱟᱢ ᱟᱹᱰᱤ ᱡᱩᱫᱟᱹ ᱟᱫᱚ ᱞᱮ ᱢᱤᱫᱴᱮᱱ ᱢᱟᱡᱟᱠ ᱨᱩᱯ ᱨᱮᱞᱮᱢ ᱵᱚᱞᱮ ᱢᱮᱱ ᱠᱮᱭᱟ ᱜᱟᱛᱮ ᱠᱚᱲᱟ ᱠᱚᱞᱮ ᱪᱟᱞᱟᱜᱼᱟ᱾ ᱩᱞᱦᱟᱲᱝ ᱠᱚᱛᱚ ᱚᱱᱟ ᱪᱟᱯᱟᱛᱮᱫ ᱟᱸᱫᱟᱭᱮᱢ᱾ ᱛᱚ ᱚᱱᱮ ᱚᱱᱟ ᱢᱤᱫᱴᱮᱱ ᱢᱥᱛᱤ ᱨᱮᱭᱟᱜ ᱥᱮ ᱮᱢ ᱢᱮᱱ ᱠᱮᱭᱟ ᱠᱩᱥᱤ ᱨᱮᱭᱟᱜ ᱥᱚᱢᱚᱭ ᱛᱟᱦᱮᱸ ᱠᱟᱱᱟ ᱠᱟᱹᱴᱤᱡ ᱚᱠᱛᱮ ᱨᱮ᱾ ᱡᱟ ᱦᱟᱸᱱᱛᱮ ᱱᱟᱛᱮ ᱫᱟᱹᱲ ᱵᱟᱲᱟᱭ ᱢᱮ ᱦᱟᱱᱟ ᱛᱤᱭᱟᱹᱜ ᱢᱮ ᱱᱚᱣᱟ ᱛᱤᱭᱟᱹᱜ ᱢᱮ
ᱦᱮᱸ ᱟᱨ ᱩᱱ ᱡᱚᱠᱷᱚᱱ ᱫᱚ ᱜᱟᱛᱮ ᱜᱟᱛᱮ ᱨᱮᱭᱟᱜ ᱡᱟᱦᱟᱸ ᱥᱟᱹᱜᱟᱹᱭ ᱛᱟᱦᱮᱸ ᱠᱟᱱᱟ ᱚᱱᱟ ᱦᱚᱸ ᱟᱹᱰᱤ ᱵᱟᱭ ᱵᱮᱥ ᱛᱟᱦᱮᱸ ᱠᱟᱱᱟ ᱱᱤᱛᱚᱝ ᱫᱚ ᱫᱚᱢᱮ ᱮᱲᱮ ᱮᱲᱮ ᱡᱩᱜᱽ ᱢᱟᱱᱮ ᱚᱱᱟᱢ ᱧᱮᱞᱟᱭ ᱡᱮ ᱡᱟᱦᱟᱸᱭ ᱜᱮ ᱮᱲᱮ ᱞᱟᱹᱭ ᱟᱨ ᱩᱱᱫᱤᱱ ᱫᱚ ᱡᱟᱦᱟᱸ ᱠᱚᱨᱮ ᱜᱮ ᱚᱱ ᱚᱱᱠᱟ ᱠᱚᱨᱮᱚᱱ ᱜᱟᱞᱢᱟᱨᱟᱣ ᱜᱚᱴᱟ ᱠᱮᱭᱟ ᱡᱮ ᱪᱟᱞᱟ ᱟᱵᱚᱱ ᱦᱟᱱᱛᱮ ᱥᱮ ᱱᱟᱛᱮ ᱴᱷᱤᱠ ᱜᱮᱭᱟ ᱢᱮᱱᱠᱷᱟᱱ ᱱᱤᱛᱚᱝ ᱫᱚ ᱵᱟᱦᱟᱯᱮ ᱪᱮᱫ ᱠᱚᱪᱚᱧ ᱪᱤᱠᱟᱹᱭᱮᱫᱼᱟ ᱚᱱᱠᱟ ᱥᱮᱨᱚᱠᱚᱢ ᱜᱟᱛᱮ ᱦᱚᱸ ᱥᱟᱹᱜᱟᱹᱭ ᱵᱟᱝ ᱤᱭᱟᱹᱜ ᱠᱟᱱᱟ ᱵᱮᱱᱟᱜ ᱠᱟᱱᱟ ᱦᱮᱸ
ᱦᱮᱸ ᱚᱱᱠᱟ ᱠᱟᱱ ᱜᱮᱭᱟ
ᱦᱮᱸ ᱟᱫᱚ ᱚᱱᱟ ᱡᱟᱦᱟᱸ ᱛᱤᱱᱟᱹᱜ ᱜᱮ ᱯᱷᱳᱱ ᱠᱚ ᱡᱟᱦᱟᱸ ᱛᱤᱱᱟᱹᱜ ᱜᱮᱵᱚᱱ ᱵᱮᱵᱚᱦᱟᱨᱮᱫᱼᱟ ᱚᱱᱟ ᱠᱚ ᱠᱟᱹᱴᱤᱡ ᱠᱚᱢ ᱧᱮᱞ ᱧᱮᱞᱚᱜᱚᱜ ᱠᱟᱱᱟ
ᱱᱚ ᱛᱟᱞᱮ ᱵᱟᱹᱛᱤ ᱠᱚᱫᱚᱯᱮ ᱡᱚᱢ ᱵᱟᱲᱟᱭᱮᱫᱟ ᱥᱮ ᱵᱟᱝᱟ ᱯᱮ ᱱᱟᱠᱷᱟ ᱨᱮᱫᱚ ᱚᱱᱛᱮ ᱥᱮ ᱵᱟᱢ ᱵᱩᱡᱷᱟᱹᱣᱫᱟ ᱛᱟᱞᱮ ᱫᱚ ᱪᱮᱫ ᱠᱚ ᱢᱮᱛᱟᱜᱼᱟ ᱟᱫᱚ ᱚᱱᱟ ᱠᱩ ᱟᱞᱮ ᱥᱮᱫ ᱫᱚ ᱦᱟᱸᱜ ᱚᱱᱟ ᱫᱚ ᱪᱚᱴ ᱠᱷᱚᱱᱚᱡ ᱠᱚ ᱢᱟᱜ ᱧᱩᱨᱩᱭᱟ ᱟᱨᱠᱚ ᱢᱟᱜᱟ ᱟᱨ ᱚᱱᱟ ᱵᱷᱤᱛᱤᱨ ᱛᱤ ᱨᱮ ᱫᱟᱜ ᱠᱚ ᱛᱟᱦᱮᱱᱟ ᱟᱨ ᱚᱱᱟ ᱵᱷᱟᱹᱛᱤ ᱛᱮᱫ ᱠᱚ ᱛᱟᱦᱮᱱᱟ ᱚᱱᱟ ᱠᱚ ᱡᱚᱢ ᱟᱹᱰᱤ ᱥᱤᱵᱤᱞ ᱵᱩᱡᱷᱟᱹᱜᱼᱟ ᱟᱫᱚ ᱟᱯᱮᱥᱮᱫ ᱪᱮᱫᱞᱮᱠᱟ ᱚᱱᱟ ᱠᱚ ᱡᱚᱢᱟ ᱠᱚ ᱥᱮ ᱵᱟᱠᱚ
ᱦᱮᱸ ᱡᱚᱢ ᱟᱞᱮ ᱚᱱᱟ ᱠᱚ ᱠᱤᱱᱛᱩ ᱠᱷᱩᱵ ᱠᱚᱢ ᱧᱟᱢᱚᱜᱼᱟ ᱟᱞᱮ ᱥᱮᱫ ᱫᱚ ᱚᱱᱟ ᱫᱚ ᱠᱤᱨᱤᱧ ᱠᱟᱛᱮᱜ ᱞᱮ ᱡᱚᱢᱟ
ᱟᱞᱮ ᱫᱚ ᱱᱚᱛᱮ ᱫᱚ ᱠᱤᱨᱤᱧ ᱥᱤᱥᱴᱮᱢ ᱫᱚ ᱵᱟᱹᱱᱩᱜᱼᱟ ᱵᱚᱞᱮ ᱟᱫᱚ ᱱᱚᱛᱮ ᱨᱮᱢ ᱪᱟᱞᱟᱣ ᱞᱮᱱᱠᱷᱟᱱ ᱫᱚᱢᱟᱜ ᱧᱩᱨᱩᱭ ᱢᱮ ᱡᱚᱢ ᱢᱮ ᱟᱫᱚ ᱤᱱᱟᱹ ᱫᱚ ᱟᱞᱮ ᱫᱚ ᱦᱟᱸᱜ ᱟᱞᱮ ᱟᱹᱛᱩ ᱦᱟᱸᱜ ᱢᱮᱱᱟᱜᱼᱟ ᱚᱸᱰᱮ ᱫᱚᱢ ᱢᱮᱱ ᱠᱮᱭᱟ ᱚᱱᱠᱟ ᱠᱷᱮᱛ ᱠᱚ ᱵᱟᱹᱲᱤᱡᱚᱜᱼᱟ ᱛᱷᱚᱝ ᱦᱩᱲᱩ ᱠᱚᱠᱚ ᱵᱟᱹᱲᱤᱡᱪᱟ ᱛᱚ ᱚᱱᱟ ᱠᱚᱠᱷᱟᱱ ᱛᱮ ᱞᱟᱦᱟ ᱨᱮᱜᱮ ᱢᱟᱜ ᱧᱩᱨᱩᱨᱩ ᱠᱟᱜᱼᱟ ᱩᱱᱠᱩ ᱢᱟᱹᱞᱤᱠ ᱫᱚ ᱠᱷᱮᱛ ᱢᱟᱹᱞᱤᱠ ᱫᱚ ᱟᱫᱚ ᱠᱚ ᱢᱟᱜ ᱧᱩᱨᱩ ᱞᱮᱭᱟ ᱟᱫᱚ ᱟᱞ ᱫᱚ ᱡᱚᱢ ᱦᱚᱼᱟ ᱱᱚᱛᱮ ᱨᱮ ᱞᱟᱛᱟᱨ ᱢᱟ ᱜᱤᱰᱤ ᱠᱟᱜ ᱟᱭ ᱟᱫᱚ ᱚᱱᱠᱟ ᱦᱚᱸ ᱡᱚᱢ ᱵᱟᱲᱟ ᱦᱩᱭ ᱟᱨ ᱚᱱᱟ ᱡᱚᱠᱷᱚᱱᱮᱢ ᱧᱮᱞᱟ ᱛᱚ ᱚᱱᱟ ᱫᱚ ᱵᱤᱞᱤ ᱠᱟᱛᱮ ᱦᱚᱸ ᱥᱤᱵᱤᱞᱟ ᱟᱹᱰᱤ ᱢᱚᱡᱽ ᱚᱱᱟ ᱨᱮᱭᱟᱜ ᱦᱟᱱᱟ ᱱᱚᱣᱟ ᱵᱮᱱᱟᱣ ᱠᱟᱛᱮ ᱯᱤᱴᱷᱟᱹ ᱠᱚ ᱵᱮᱱᱟᱣ ᱠᱟᱛᱮ ᱡᱚᱢ ᱦᱩᱭᱩᱜᱼᱟ ᱛᱳ ᱟᱯᱮ ᱥᱮᱫ ᱪᱮᱫ ᱞᱮᱠᱟ ᱚᱱᱟ ᱠᱚ ᱢᱮᱱᱟᱜᱼᱟ ᱛᱟᱞᱤ ᱵᱤᱞᱤ ᱠᱚ
ᱦᱮᱸ ᱛᱟᱞᱮ ᱵᱤᱞᱤ ᱚᱱᱟ ᱛᱟᱞᱮ ᱦᱚᱞᱮ ᱯᱤᱴᱷᱟᱹᱭᱭᱟ ᱚᱱᱟ ᱵᱚᱲᱟ ᱵᱮᱱᱟᱣ ᱠᱟᱛᱮᱜ ᱠᱤᱝᱵᱟ ᱨᱩᱴᱤ ᱥᱟᱞᱟᱜ ᱦᱚᱸ ᱥᱤᱯᱤ ᱫᱟᱲᱮᱭᱟᱜ ᱟᱢ ᱟᱨ ᱚᱱᱟ ᱨᱮᱭᱟᱜ ᱨᱩᱴᱤᱢ ᱡᱚᱢ ᱫᱟᱲᱮᱭᱟᱜᱼᱟ ᱪᱷᱚᱨ ᱯᱤᱴᱷᱟᱹ ᱦᱚᱸ ᱟᱨ ᱯᱟᱛᱲᱟ ᱯᱤᱴᱷᱟᱹ ᱦᱚᱧ ᱡᱚᱢ ᱟᱠᱟᱫᱼᱟ ᱛᱟᱞᱮ ᱨᱮᱭᱟᱜ ᱡᱟᱦᱟᱸ ᱫᱚ ᱛᱟᱞᱮ ᱢᱮᱥᱟ ᱠᱟᱛᱮᱜ ᱠᱟᱹᱴᱤᱡ ᱦᱚᱞᱚᱝ ᱮᱢ ᱢᱮᱥᱟᱣ ᱱᱟ ᱚᱱᱟᱜᱮᱢ ᱪᱟᱨᱯᱟ ᱠᱮᱫᱮᱜᱼᱟ ᱠᱷᱩᱵ ᱪᱮᱦᱮᱨᱟ ᱵᱩᱡᱷᱟᱹᱜᱼᱟ
ᱦᱮᱸ ᱚᱱᱠᱟᱜᱮ ᱟᱹᱰᱤ ᱪᱮᱦᱮᱨᱟ ᱵᱩᱡᱷᱟᱹᱜᱼᱟ
ᱟᱨ ᱚᱱᱟ ᱦᱮᱸ ᱟᱨ ᱛᱟᱞᱮ ᱨᱮᱭᱟᱜ ᱡᱟᱦᱟᱸ ᱵᱷᱤᱛᱨᱤ ᱨᱮ ᱡᱟᱦᱟᱸ ᱵᱟᱝ ᱯᱚᱝᱚᱜᱼᱟ ᱥᱟ ᱥᱮᱫ ᱚᱱᱟ ᱦᱚᱸ ᱟᱫᱚ ᱚᱱᱟ ᱫᱚ ᱟᱹᱛᱩᱭᱮᱱᱟ ᱛᱚ ᱚᱱᱟᱫᱚᱢ ᱤᱭᱟᱹ ᱠᱮᱜᱼᱟ ᱜᱷᱟᱥᱟᱣ ᱠᱟᱛᱮᱜ ᱚᱱᱟ ᱡᱟᱦᱟᱸ ᱛᱤᱱᱟᱹᱜ ᱚ ᱪᱮᱫ ᱠᱚ ᱞᱮ ᱜᱟᱵᱮᱫ ᱛᱮᱫ ᱛᱟᱦᱮᱱᱟ ᱚᱱᱟ ᱠᱚᱫᱚ ᱡᱚᱛᱚᱢ ᱦᱳᱭᱛᱳ ᱡᱚᱢ ᱠᱟᱛᱮᱜ ᱚᱱᱟ ᱟᱹᱷᱩ ᱫᱚᱢ ᱜᱤᱰᱤ ᱠᱟᱜ-ᱟ ᱟᱨ ᱚᱱᱟᱦᱚᱸ ᱢᱤᱫ ᱡᱟᱭᱜᱟ ᱨᱮᱞᱮ ᱛᱚᱯᱟ ᱠᱟᱜ ᱛᱟᱦᱮᱸᱫ ᱛᱚᱯᱟ ᱠᱟᱛᱮᱜ ᱡᱟᱦᱟᱸ ᱟᱱᱟᱦᱸᱟᱜ ᱯᱚᱝ ᱚᱜᱼᱟ ᱩᱱ ᱡᱚᱠᱷᱚᱱ ᱞᱮ ᱢᱟᱜᱽ ᱛᱟᱦᱮᱱ ᱩᱱ ᱡᱚᱠᱷᱚᱡ ᱦᱚ ᱟᱹᱰᱤ ᱪᱮᱦᱮᱨᱟ ᱥᱤᱵᱤᱞᱟ
ᱦᱮᱸ ᱚᱱᱠᱟ ᱠᱟᱱ ᱜᱮᱭᱟ ᱟᱹᱰᱤ ᱪᱮᱦᱮᱨᱟ ᱵᱩᱡᱷᱟᱹᱜᱼᱟ ᱡᱚᱠᱷᱚᱱ ᱛ ᱚᱱᱟ ᱟᱴᱟ ᱛᱮ ᱢᱮᱥᱟᱞ ᱠᱟᱛᱮ ᱮᱢ ᱥᱤᱯᱤᱭᱟ ᱟᱨ ᱜᱚᱜᱚ ᱫᱚ ᱦᱟᱸᱜ ᱟᱞᱮ ᱫᱚ ᱟᱹᱰᱤ ᱡᱟᱹᱥᱛᱤ ᱚᱱᱟ ᱠᱚ ᱤᱭᱟᱹᱭᱟ ᱛᱟᱦᱮᱱᱟ ᱛᱟᱞᱮ ᱵᱤᱞᱤ ᱟᱹᱜᱩ ᱠᱟᱛᱮᱫ ᱛᱚ ᱟᱹᱰᱤ ᱥᱤᱵᱤᱞ ᱵᱩᱡᱷᱟᱹᱜᱼᱟ ᱟᱨ ᱵᱚᱪᱷᱚᱨ ᱵᱚᱪᱷᱚᱨ ᱚᱱᱟ ᱫᱚᱞᱮ ᱤᱭᱟᱹᱭ ᱜᱮᱭᱟ ᱟᱞᱮ ᱫᱚ ᱡᱮ ᱢᱤᱫ ᱫᱚᱢ ᱵᱟᱨ ᱫᱚᱢ ᱯᱮ ᱫᱚᱢ ᱡᱟᱹᱥᱛᱤ ᱜᱮ ᱚᱠᱟ ᱫᱚ ᱡᱚᱢ ᱵᱟᱲᱟ ᱦᱩᱭᱩᱜᱼᱟ ᱟᱹᱰᱤ ᱢᱚᱡᱽ ᱵᱩᱡᱷᱟᱹᱜᱼᱟ
ᱦᱮᱸ ᱵᱟᱝ ᱚᱱᱟ ᱫᱚ ᱟᱨᱦᱚ ᱵᱚᱲᱟ ᱦᱚᱸ ᱠᱚ ᱵᱮᱱᱟᱣᱟ ᱚᱠᱟ ᱚᱠᱟ ᱥᱮᱫ ᱫᱚ ᱚᱱᱟ ᱫᱚ ᱤᱭᱟᱹ ᱠᱚ ᱞᱟᱹᱭᱟ ᱯᱷᱩᱞᱩᱲᱤ ᱯᱷᱩᱞᱩᱲᱤ ᱦᱚᱠᱚ ᱞᱟᱹᱭᱟ ᱦᱮᱸ ᱚᱱᱟ ᱦᱚᱞᱚᱝ ᱛᱮᱦᱚᱸ ᱟᱵᱟᱨ ᱟᱴᱟ ᱛᱮᱦᱚᱸ ᱠᱚ ᱵᱮᱱᱟᱣᱮᱫ ᱠᱟᱱᱟ ᱦᱚᱞᱚᱝ ᱛᱮᱭᱟᱜ ᱦᱚᱧ ᱡᱚᱢ ᱟᱠᱟᱫ ᱦᱮᱸ ᱦᱚᱞᱚᱝ ᱛᱮᱭᱟᱜ ᱦᱚᱧ ᱡᱚᱢ ᱟᱠᱟᱟᱜᱼᱟ ᱟᱨ ᱟᱴᱟ ᱛᱮᱭᱟᱜ ᱦᱚᱧ ᱡᱚᱢ ᱟᱠᱟᱜᱼᱟ ᱟᱫᱚ ᱚᱱᱟ ᱫᱚ ᱚᱱᱟ ᱜᱷᱟᱥᱟᱣ ᱠᱟᱛᱮ ᱡᱟᱦᱟᱸ ᱚᱱᱟ ᱫᱚ ᱚ ᱤᱭᱟᱹ ᱛᱮᱫ ᱛᱟᱦᱮᱱᱟ ᱜᱟᱵᱮᱛᱮᱫ ᱛᱟᱦᱮᱱᱟ ᱚᱱᱟ ᱫᱚ ᱵᱟᱨᱯᱮ ᱫᱤᱱ ᱦᱮᱰᱮᱡ ᱠᱟᱛᱮᱢ ᱫᱚᱦᱚ ᱞᱮᱱᱠᱷᱟᱱ ᱫᱚᱦᱚ ᱞᱮᱠᱷᱟᱱ ᱚᱱᱟ ᱟᱨ ᱠᱟᱹᱴᱤᱡ ᱢᱚᱸᱡᱽ ᱵᱩᱡᱷᱟᱹᱜᱼᱟ ᱟᱨ ᱨᱚᱠᱟ ᱦᱟᱜᱜ ᱡᱟᱦᱟᱸ ᱫᱚ ᱛᱮᱦᱮᱧᱮ ᱮᱢ ᱜᱷᱟᱥᱟᱣ ᱠᱟᱜ-ᱟ ᱚᱱᱟ ᱜᱟᱵᱮ ᱛᱮᱦᱮᱧ ᱜᱮᱢ ᱵᱮᱱᱟᱣ ᱠᱟᱜ ᱚᱱᱟ ᱨᱮᱭᱟᱜ ᱫᱚ ᱠᱟᱹᱴᱤᱡ ᱫᱷᱟᱨᱟ ᱛᱚ ᱨᱮᱸᱜᱮᱛ ᱨᱮᱸᱜᱮᱛ ᱠᱟᱹᱴᱤᱡ ᱵᱩᱡᱷᱟᱹᱜᱼᱟ ᱚᱱᱟ ᱫᱚ ᱮᱫᱮᱪᱚᱝ ᱟᱯᱮ ᱥᱮᱫ ᱫᱚ ᱪᱮᱫᱞᱮᱠᱟ ᱯᱮ ᱵᱮᱱᱟᱣᱟ ᱥᱚᱝᱜᱮ ᱛᱮᱯᱮ ᱵᱮᱱᱟᱣᱟ ᱢᱮᱱᱠᱷᱟᱱ ᱟᱞᱮ ᱫᱚ ᱡᱮᱢᱚᱱ ᱛᱮᱦᱮᱧ ᱞᱮ ᱟᱹᱜᱩ ᱠᱮᱫ ᱜᱮ ᱯᱟᱸᱪᱴᱤ ᱪᱷᱚᱴᱤ ᱟᱫᱚ ᱚᱱᱟᱞᱮ ᱜᱷᱟᱥᱟᱣ ᱠᱮᱜᱼᱟ ᱛᱮᱦᱮᱧ ᱠᱟᱹᱴᱤᱡ ᱞᱮ ᱦᱮᱰᱮᱡ ᱠᱮᱜᱼᱟ ᱟᱫᱚ ᱦᱮᱰᱮᱡᱟᱜ ᱟᱨᱚ ᱜᱟᱯᱟᱼᱟᱱ ᱢᱟᱱᱮ ᱟᱸᱜᱟᱜᱼᱟ ᱱᱟᱦᱟᱜ ᱫᱚᱥᱟᱨ ᱦᱤᱞᱳ ᱟᱨᱦᱚᱸ ᱚᱱᱟ ᱠᱟᱹᱴᱤᱡ ᱞᱮ ᱦᱮᱰᱮᱡᱟ ᱟᱨ ᱡᱩᱫᱤ ᱰᱷᱮᱨ ᱜᱮᱢ ᱪᱚᱱ ᱤᱭᱟᱹ ᱠᱟᱜᱼᱟ ᱢᱟᱱᱮ ᱜᱟᱵᱮᱢ ᱚᱰᱳᱠᱟ ᱟᱫᱚ ᱫᱤᱱ ᱜᱮ ᱠᱟᱹᱴᱤᱡ ᱠᱟᱹᱴᱤᱡ ᱥᱮᱛᱟᱜ ᱨᱮ ᱜᱷᱟᱱᱴᱟᱜ ᱠᱟᱛᱮ ᱫᱚᱦᱚ ᱞᱮᱠᱷᱟᱡ ᱫᱚ ᱚᱱᱟ ᱫᱚ ᱟᱹᱰᱤ ᱫᱤᱱ ᱪᱟᱞᱟᱜᱼᱟ ᱞᱟᱜ ᱟ
ᱦᱮᱸ ᱚᱱᱠᱟ ᱠᱟᱱ ᱜᱮᱭᱟ ᱟᱞᱮ ᱥᱮᱫ ᱦᱚᱸ ᱚᱱᱠᱟ ᱜᱚᱡ ᱤᱭᱟᱹᱮᱫ ᱠᱟᱱ ᱛᱟᱦᱮᱱᱟ ᱟᱨ ᱟᱹᱰᱤ ᱩᱛᱟᱹᱨ ᱩᱱᱤ ᱫᱚ ᱡᱚᱛᱚ ᱵᱮᱱᱟᱣ ᱠᱚ ᱵᱟᱲᱟᱭ ᱛᱮ ᱢᱚᱸᱡᱽ ᱜᱮ ᱛᱚ ᱟᱹᱰᱤ ᱥᱤᱵᱤᱞᱮ ᱵᱮᱱᱟᱣ ᱟᱞᱭᱟ ᱟᱨ ᱢᱚᱸᱡᱽ ᱜᱮᱞᱮ ᱡᱚᱢᱟ ᱟᱫᱚ ᱟᱞᱮ ᱥᱮᱫ ᱦᱚᱸ ᱡᱚᱠᱷᱚᱱᱮᱢ ᱧᱮᱞᱟ ᱡᱚᱛᱚ ᱚᱲᱟᱜ ᱚᱲᱟᱜ ᱠᱚ ᱵᱮᱱᱟᱣ ᱜᱮᱭᱟ ᱥᱚᱢᱚᱭ ᱨᱮ ᱟᱨ ᱚᱱᱟᱛᱮ ᱵᱚᱪᱷᱚᱨ ᱨᱮᱭᱟᱜ ᱠᱟᱱᱟ ᱠᱚ ᱢᱮᱱᱟ ᱵᱚᱪᱷᱚᱨ ᱨᱮ ᱡᱚᱠᱷᱚᱱ ᱛᱟᱞᱮ ᱫᱚ ᱧᱟᱢᱚᱜ ᱛᱮ
ᱦᱮᱸ ᱦᱮᱸ ᱫᱤᱱ ᱛᱚ ᱵᱟᱭ ᱧᱟᱢᱚᱜᱼᱟ ᱵᱚᱪᱷᱨᱤ ᱱᱚᱣᱟ ᱫᱚ ᱥᱤᱡᱮ ᱢᱟᱱᱮ ᱵᱚᱪᱷᱨᱤ ᱤᱭᱟᱹ ᱠᱟᱱᱟ ᱡᱚ ᱠᱟᱱᱟ ᱛᱚ ᱚᱱᱟ ᱠᱷᱟᱹᱛᱤᱨ ᱡᱚᱛᱚ ᱡᱚᱛᱚ ᱦᱚᱲ ᱜᱮ ᱟᱞᱮ ᱥᱮᱫ ᱦᱚᱸ ᱡᱷᱚᱛᱚ ᱦᱚᱲ ᱫᱚ ᱵᱟᱹᱧ ᱧᱮᱞ ᱟᱠᱟᱫ ᱠᱚᱣᱟ ᱢᱮᱱᱠᱷᱟᱱ ᱟᱞᱮ ᱫᱚᱞᱮ ᱡᱚᱢ ᱜᱮᱭᱟ ᱚᱱᱟ ᱫᱚ ᱟᱨ ᱥᱤᱵᱤᱞ ᱦᱚᱸ ᱥᱤᱵᱤᱞ ᱠᱟᱱᱟ ᱥᱤᱵᱤᱞ ᱦᱚᱸ ᱟᱨ ᱠᱟᱹᱴᱤᱡ ᱟᱨ ᱠᱟᱹᱴᱤᱡ ᱚᱱᱟᱨᱮ ᱜᱩᱲ ᱠᱤᱢᱵᱟ ᱪᱤᱱᱤ ᱠᱟᱹᱴᱤᱡ ᱠᱟᱹᱴᱤᱡ ᱮᱢᱟᱜ ᱠᱷᱟᱱ ᱚᱱᱟ ᱯᱷᱩᱞᱳᱲᱤ ᱠᱚᱨᱮ ᱟᱨ ᱠᱟᱹᱴᱤᱡ ᱦᱮᱲᱮᱢ ᱦᱮᱲᱮᱢ ᱥᱤᱵᱤᱞ ᱚᱱᱟᱨᱮ
ᱦᱮᱸ ᱟᱨ ᱠᱟᱹᱴᱤᱡ ᱦᱚᱧ ᱫᱤᱥᱟᱹᱭᱟ ᱦᱮᱸ ᱠᱟᱹᱴᱤᱡ ᱨᱤᱧ ᱫᱤᱥᱟᱹᱭᱟ ᱢᱤᱫ ᱫᱚᱢ ᱚᱱᱠᱟᱜᱮ ᱡᱮ ᱜᱚᱜᱚ ᱫᱚᱭ ᱵᱮᱱᱟᱣᱮᱫ ᱠᱟᱱ ᱛᱟᱦᱮᱱᱟ ᱟᱨ ᱤᱧ ᱫᱚᱧ ᱡᱚᱢ ᱦᱚᱨᱟᱭᱮᱫ ᱠᱟᱱ ᱛᱟᱦᱮᱸᱱᱟ ᱟᱹᱰᱤ ᱛᱮᱫ ᱢᱩᱥᱠᱤᱞ ᱟᱨ ᱪᱮᱫ ᱮᱢ ᱪᱮᱫ ᱮ ᱢᱮᱱᱟ ᱛᱮ ᱵᱮᱱᱟᱣ ᱦᱚᱨᱟ ᱟᱨ ᱠᱟᱹᱴᱤᱡᱤᱧ ᱛᱟᱦᱮᱸ ᱠᱟᱱᱟ ᱤᱧ ᱩᱱ ᱥᱚᱢᱚᱭ ᱤᱧ ᱫᱤᱥᱟᱹᱭ ᱫᱟ ᱡᱮ ᱡᱮ ᱟᱢᱫᱚ ᱡᱚᱢ ᱦᱚᱨᱟᱭ ᱢᱮ ᱱᱚᱛᱮ ᱠᱷᱚᱡ ᱛᱚ ᱚᱱᱠᱟᱱᱟᱜ ᱥᱚᱢᱚᱭ ᱦᱩᱭ ᱠᱟᱱᱟ ᱟᱢ ᱥᱚᱸᱜᱮᱛᱮ ᱜᱚᱜᱚᱭ ᱵᱮᱱᱟᱣ ᱫᱟ ᱟᱨ ᱟᱢᱮᱢ ᱡᱚᱢ ᱦᱚᱨᱟᱭᱫᱟ ᱚᱱᱟ ᱵᱟᱨᱮᱛᱮ ᱠᱟᱹᱴᱤᱡ ᱢᱟᱨᱟᱝ ᱠᱟᱛᱷᱟ ᱠᱚ ᱞᱟᱹᱭ ᱛᱟᱞᱟᱝ ᱢᱮᱥᱮ
ᱦᱮᱸ ᱚᱱᱠᱟ ᱦᱚᱸ ᱦᱩᱭ ᱠᱟᱱᱟ ᱤᱧ ᱜᱚᱜᱚ ᱚᱱᱟ ᱠᱚᱭ ᱠᱩᱥᱤᱭᱟᱜ ᱜᱮᱭᱟ ᱟᱨ ᱡᱟᱜᱮ ᱡᱮᱦᱮᱛᱩ ᱚᱱᱠᱟ ᱠᱟᱹᱣᱰᱤ ᱟᱱᱟᱴ ᱛᱟᱦᱮᱸ ᱠᱟᱱᱟ ᱟᱫᱚ ᱱᱚᱣᱟ ᱠᱚᱜᱮ ᱵᱮᱱᱟᱣ ᱠᱟᱛᱮᱮᱫ ᱞᱮ ᱡᱚᱢᱮᱫ ᱛᱟᱦᱮᱸᱜ ᱠᱤᱝᱵᱟ ᱟᱨ ᱡᱩᱫᱤ ᱚᱱᱟ ᱥᱩᱱᱩᱢ ᱨᱮ ᱵᱟᱝ ᱦᱚᱭ ᱯᱤᱴᱷᱟᱹ ᱟᱞᱮᱭᱟ ᱟᱫᱚ ᱦᱚᱞᱚᱝ ᱛᱟᱦᱮᱱᱟ ᱛᱚ ᱦᱚᱞᱚᱝ ᱫᱚ ᱟᱞᱮ ᱚᱲᱟᱜ ᱢᱟᱱᱮ ᱦᱚᱞᱚᱝ ᱫᱚ ᱛᱟᱦᱮᱱ ᱜᱮᱭᱟ ᱟᱵᱚ ᱦᱚᱲ ᱚᱲᱟᱜ ᱠᱚᱨᱮ ᱫᱚ ᱟᱫᱚ ᱟᱭᱩᱵ ᱵᱮᱲᱟ ᱚᱱᱟ ᱥᱟᱠᱟᱢ ᱨᱮ ᱪᱟᱨᱯᱟ ᱠᱟᱛᱮᱜ ᱮ ᱯᱤᱴᱷᱟᱹ ᱠᱟᱱ ᱛᱟᱦᱮᱸᱫ ᱟᱨᱞᱮ ᱡᱚᱢᱮᱫ ᱛᱟᱦᱮᱸᱫ
ᱦᱩᱸ
ᱥᱟᱠᱟᱢ ᱢᱟᱱᱮ ᱥᱟᱨᱡᱚᱢ ᱥᱟᱨᱡᱚᱢ ᱥᱟᱠᱟᱢ ᱨᱮᱭᱟᱜ ᱥᱚ ᱥᱟᱶᱛᱮ ᱚᱱᱟ ᱥᱚᱸᱫᱷᱟᱲ ᱥᱚ ᱥᱮ ᱤᱭᱟᱹ ᱦᱤᱡᱩᱜ ᱟ ᱥᱮ ᱨᱟᱯᱟᱜ ᱟᱨ ᱚᱱᱟ ᱦᱚᱸ ᱥᱟᱨᱡᱚᱢ ᱥᱟᱠᱟᱢ ᱨᱮᱭᱟᱜ ᱟᱫᱚ ᱚᱱᱟᱛᱮ ᱟᱨ ᱠᱟᱹᱴᱤᱡ ᱯᱤᱴᱷᱟᱹ ᱫᱚ ᱥᱤᱵᱤᱞᱚᱜᱼᱟ ᱡᱚᱠᱷᱚᱱ ᱜᱮ ᱚᱱᱟ ᱥᱟᱨᱡᱚᱢ ᱥᱟᱠᱟᱢ ᱨᱟᱯᱟᱜ ᱦᱮᱸ ᱡᱚᱠᱷᱚᱱ ᱜᱮᱤ ᱥᱟᱨᱡᱚᱢ ᱥᱟᱠᱟᱢ ᱨᱟᱯᱟᱜ ᱥᱚ ᱧᱟᱢᱚᱜᱼᱟ ᱛᱟᱦᱞᱮ ᱱᱤᱥᱪᱳᱭ